ᱦᱟᱞᱚᱣ ᱦᱚᱸ ᱜᱚᱢᱠᱮ ᱟᱸᱡᱚᱢᱚᱜ ᱠᱟᱱᱟ ᱥᱮ ᱵᱟᱝᱟ? ᱦᱚᱸ ᱟᱸᱡᱚᱢ ᱜᱮ ᱟᱸᱡᱚᱢ ᱜᱮ ᱾
ᱦᱚᱭ ᱚᱱᱛᱮ ᱦᱚᱸ ᱟᱹᱰᱤ ᱱᱟᱯᱟᱭ ᱜᱮ ᱠᱟᱱ ᱜᱮᱭᱟ, ᱟᱨ ᱛᱟᱦᱚᱞᱮ ᱪᱮᱫ ᱞᱮᱠᱟ ᱱᱤᱛᱚᱜ ᱫᱚ ᱢᱟᱱᱮ ᱟᱨᱟᱥᱮᱡ ᱦᱤᱥᱤᱫ ᱠᱚ ᱪᱮᱫ ᱞᱮᱠᱟ ᱫᱟᱜ ᱡᱟᱹᱲᱤ ᱠᱚ?
ᱦᱚᱸ
ᱦᱸ ᱛᱟᱦᱚᱞᱮ ᱱᱤᱛ ᱫᱚ ᱪᱮᱫ ᱪᱮᱠᱟ ᱦᱩᱭᱩᱜ ᱠᱟᱱᱟ?
ᱫᱩᱲᱩᱵ ᱵᱟᱲᱟᱱᱟᱞᱮ
ᱦᱩᱸ ᱦᱩᱸ ᱦᱩᱸ ᱦᱩᱸ ᱾
ᱚᱱᱟ ᱰᱮᱥᱵᱚᱰ ᱞᱤᱧ ᱧᱮᱞ ᱠᱮᱜᱼᱟ ᱛᱚ ᱟᱹᱰᱤ ᱨᱮᱴ ᱠᱟᱱᱟ᱾ ᱯᱨᱚᱡᱮᱠᱴ ᱮᱥ ᱾
ᱟᱪᱪᱷᱟ ᱦᱩᱸ ᱦᱩᱸ ᱦᱩᱸ ᱠᱟᱹᱴᱤᱡ ᱥᱟᱦᱟᱜ ᱵᱮᱱ ᱡᱟᱛᱮ ᱵᱮᱠᱜᱨᱟᱣᱩᱱᱰ ᱠᱚ ᱵᱟᱝ ᱦᱤᱡᱩᱜ ᱤᱱᱟᱹᱠᱷᱟᱡ ᱫᱚ ᱟᱞᱟᱝ ᱟᱜ ᱜᱟᱞᱢᱟᱨᱟᱣ ᱠᱚ ᱦᱚᱸ ᱱᱟᱯᱟᱭ ᱛᱮ ᱦᱩᱭᱩᱜ ᱛᱟᱞᱟᱝᱟ ᱾
ᱦᱚᱸ ᱦᱚᱭ ᱦᱚᱭ, ᱟᱹᱞᱤᱧᱟᱜ ᱫᱚ ᱛᱤᱨᱤᱥ ᱴᱟ ᱫᱚ ᱯᱩᱨᱟᱹᱣ ᱟᱠᱟᱱ ᱛᱟᱹᱞᱤᱧᱟ᱾ ᱦᱮᱸ ᱟᱫᱚ ᱱᱚᱣᱟ ᱜᱮ ᱪᱟᱹᱞᱩᱜ ᱠᱟᱱᱟ, ᱵᱷᱟᱜᱚ ᱵᱚᱥᱚᱛᱚ ᱱᱚᱣᱟ ᱫᱚ ᱛᱤᱨᱤᱥ ᱴᱟ ᱠᱷᱚᱱ ᱜᱮ ᱡᱟᱹᱛᱤ ᱜᱮ ᱦᱩᱭ ᱮᱱᱟ ᱵᱚᱛ ᱛᱤᱨᱤᱥ ᱴᱟ
ᱦᱩᱸ ᱛᱟᱦᱚᱞᱮ ᱢᱟ ᱴᱚᱯᱤᱠ ᱜᱮ ᱞᱟᱹᱭ ᱛᱟᱞᱟᱝ ᱢᱮ ᱜᱚᱢᱠᱮ ᱚᱱᱟ ᱴᱚᱯᱤᱠ ᱨᱮᱜᱮ ᱞᱟᱝ ᱜᱟᱞᱢᱟᱨᱟᱣᱟ ᱤᱱᱟᱹᱠᱷᱟᱱ ᱫᱚ ᱟᱨᱦᱚᱸ ᱱᱟᱯᱟᱭᱚᱜ ᱛᱟᱞᱟᱝᱼᱟ?
ᱦᱚᱸ ᱦᱚᱸ, ᱚᱱᱟ ᱦᱚᱸ ᱠᱟᱛᱷᱟ ᱜᱮ ᱴᱚᱯᱤᱠ ᱤᱫᱤ ᱠᱟᱛᱮ ᱜᱟᱞᱢᱟᱨᱟᱣ ᱠᱷᱟᱱ ᱜᱮ ᱱᱟᱯᱟᱭᱚᱜᱼᱟ ᱟᱨ ᱪᱮᱫ᱾ ᱛᱟᱦᱚᱞᱮ ᱟᱯᱮ ᱚᱱᱛᱮ ᱫᱚ ᱯᱚᱨᱚᱵᱽ ᱠᱚᱫᱚ ᱵᱚᱨᱛᱚᱢᱟᱱ ᱪᱮᱫ ᱯᱚᱨᱚᱵᱽ ᱠᱚ ᱦᱩᱭᱩᱜ ᱜᱮᱭᱟ?
ᱱᱤᱛᱚᱜ ᱫᱚ ᱦᱟᱸ ᱚᱱᱠᱟ ᱯᱚᱨᱚᱵᱽ ᱠᱚᱫᱚ ᱦᱟᱸᱜ ᱵᱟᱹᱱᱩᱜ ᱜᱮᱭᱟ, ᱱᱤᱛᱚᱜ ᱫᱚ ᱟᱞᱮ ᱥᱮᱫ ᱫᱚ ᱛᱟᱵ ᱵᱟᱲᱟ ᱦᱩᱭᱮᱱᱟ, ᱱᱚᱜᱼᱚᱭ ᱟᱵᱟᱵᱚᱛᱤ ᱞᱟᱦᱟ ᱠᱚᱨᱮ ᱯᱚᱨᱚᱵᱽ ᱠᱚ ᱛᱟᱦᱮᱸ ᱠᱟᱱᱟ ᱟᱨ ᱱᱤᱛᱚᱜ ᱫᱚ ᱵᱟᱹᱱᱩᱜᱼᱟ᱾ ᱟᱯᱮ ᱥᱮᱫ ᱜᱮ?
ᱟᱞᱮ ᱥᱮᱫ ᱦᱚᱸ ᱱᱚᱝᱠᱟ ᱯᱚᱨᱚᱵᱽ ᱠᱚᱦᱚᱸ ᱵᱟᱹᱱᱩᱜᱼᱟ, ᱱᱚᱜᱼᱚᱭ ᱜᱟᱯᱟ ᱢᱮᱭᱟᱝ ᱦᱩᱞ ᱢᱟᱦᱟ ᱜᱮ ᱢᱟᱱᱟᱣ ᱦᱩᱭᱩᱜᱼᱟ᱾ ᱟᱯᱮ ᱚᱱᱛᱮ ᱠᱚ ᱢᱟᱱᱟᱣ ᱵᱟᱲᱟᱭ ᱜᱮᱭᱟ ᱠᱚ ᱥᱮ ᱱᱚᱣᱟ ᱦᱩᱞ ᱢᱟᱦᱟ ᱠᱚᱫᱚ?
ᱦᱩᱸ ᱦᱩᱸ ᱦᱩᱸ ᱟᱞᱮ ᱦᱚᱸ ᱱᱚᱛᱮ ᱦᱟᱸ ᱱᱤᱛᱚᱜ ᱫᱚ ᱦᱟᱸ ᱦᱩᱞ ᱢᱟᱦᱟ ᱜᱮ ᱢᱟᱱᱟᱣ ᱜᱮᱦᱟᱸ ᱟᱨ ᱯᱨᱚᱜᱨᱟᱢ ᱠᱚᱫᱚ ᱚᱝᱠᱟ ᱦᱟᱸ ᱵᱟᱝ ᱠᱚ ᱫᱚᱦᱚ ᱵᱟᱲᱟᱣ ᱟᱠᱟᱫᱟ ᱦᱟᱸ ᱠᱷᱟᱹᱞᱤ ᱢᱟᱱᱟᱣ ᱵᱟᱲᱟᱭ ᱟᱠᱚ ᱢᱤᱫ ᱵᱟᱨ ᱡᱟᱜᱟ ᱠᱚᱨᱮ ᱦᱟᱸ ᱡᱩᱫᱤ ᱚᱱᱟ ᱯᱷᱩᱴᱵᱚᱞ ᱮᱱᱮᱡ ᱠᱚ ᱦᱮᱯᱨᱟᱣ ᱠᱚ ᱦᱟᱸ ᱠᱚ ᱫᱚᱦᱚ ᱟᱠᱟᱫ ᱠᱷᱟᱡ ᱫᱚ ᱱᱚᱜᱼᱚ ᱱᱚ ᱦᱮ,
ᱚᱱᱟ ᱜᱮ ᱱᱷᱟᱹᱭ
ᱦᱚᱭ ᱛᱟᱦᱚᱞᱮ ᱜᱚᱝᱠᱮ ᱟᱯᱮ ᱚᱱᱛᱮ ᱫᱚ ᱯᱨᱚᱜᱨᱟᱢ ᱠᱚ ᱫᱚᱦᱚ ᱟᱠᱟᱫᱟ ᱠᱚ ᱦᱩᱞ ᱢᱟᱦᱟᱨᱮ?
ᱫᱚᱦᱚ ᱟᱠᱟᱫᱟ ᱠᱚ ᱛᱚ ᱟᱸᱡᱚᱢ ᱮᱜᱼᱟ᱾ ᱟᱞᱮ ᱟᱹᱛᱩ ᱫᱚ ᱵᱟᱝ ᱦᱩᱭᱩᱜᱼᱟ, ᱟᱞᱮ ᱠᱟ ᱟᱹᱛᱩ ᱥᱩᱨ ᱠᱚᱨᱮ ᱦᱩᱭᱩᱜ ᱜᱮᱭᱟ ᱟᱨ ᱪᱮᱫ ᱾
ᱦᱩᱸ᱾ ᱮᱠᱟᱞ ᱮᱠᱟᱞ, ᱟᱨ ᱟᱞᱮ ᱱᱚᱣᱟ ᱠᱚᱨᱮ ᱫᱚ ᱦᱟᱸᱜ ᱯᱨᱳᱜᱨᱟᱢ ᱠᱚᱫᱚ ᱥᱩᱨ ᱥᱩᱯᱩᱨ ᱠᱚᱫᱚ ᱵᱟᱹᱱᱩᱜᱼᱟ, ᱛᱚᱵᱮ ᱥᱟᱺᱜᱤᱧ ᱧᱚᱜ ᱠᱚᱨᱮ ᱫᱚ ᱢᱤᱫ ᱵᱟᱨᱭᱟ ᱡᱟᱭᱜᱟ ᱨᱮᱫᱚ ᱦᱩᱭ ᱫᱚ ᱦᱩᱭᱩᱜ ᱜᱮᱭᱟ ᱟᱨ ᱠᱚᱨᱟᱣᱮᱫ ᱜᱮᱭᱟ ᱠᱚ᱾ ᱟᱫᱚ ᱱᱚᱣᱟ ᱟᱞᱮ ᱥᱩᱨ ᱠᱚᱨᱮ ᱫᱚ ᱦᱟᱸᱜ ᱵᱟᱝᱜᱮ ᱦᱟᱸᱜ ᱵᱟᱝᱠᱚ ᱠᱚᱨᱟᱣ ᱦᱚᱪᱚᱭ ᱮᱫᱟ᱾
ᱟᱪᱪᱷᱟ ᱟᱪᱪᱷᱟ᱾
ᱮᱱᱠᱷᱟᱱ ᱫᱟᱠᱟ ᱠᱚᱫᱚ ᱡᱚᱢ ᱵᱟᱲᱟ ᱦᱩᱭ ᱟᱠᱟᱱᱟ ᱥᱮ‍?
ᱦᱳᱭ, ᱡᱚᱢ ᱵᱟᱲᱟ ᱦᱩᱭ ᱠᱟᱱᱟ, ᱯᱮᱲᱟ ᱦᱤᱨᱤ ᱥᱮᱫ ᱠᱟᱹᱴᱤᱡ ᱞᱤᱧ ᱪᱟᱞᱟᱣ ᱞᱮᱱᱟ᱾ ᱚᱱᱛᱮ ᱠᱷᱚᱱᱟᱜ ᱜᱮ ᱡᱚᱢ ᱵᱟᱲᱟ ᱠᱟᱛᱮᱫ ᱫᱚᱞᱤᱧ ᱦᱮᱡ ᱟᱠᱟᱱᱟ, ᱟᱨ ᱢᱤᱫᱴᱮᱱ ᱯᱮᱲᱟ ᱦᱤᱨᱤ᱾ ᱚᱲᱟᱜ ᱫᱚ ᱫᱚ ᱱᱟᱦᱟᱜ ᱞᱤᱧ ᱨᱩᱣᱟᱹᱲᱟ, ᱦᱚᱞᱟ ᱠᱷᱚᱱ ᱞᱤᱧ ᱩᱰᱩᱠ ᱠᱟᱱᱟ ᱚᱲᱟᱜ ᱠᱷᱚᱱ᱾
ᱟᱪᱪᱷᱟ ᱟᱪᱪᱷᱟ, ᱟᱪᱪᱷᱟ ᱜᱚᱝᱠᱮ ᱚᱱᱛᱮ ᱛᱚᱞᱟ ᱠᱚᱫᱚ ᱯᱮ ᱜᱤᱰᱤ ᱵᱟᱲᱟ ᱠᱮᱫᱟ ᱥᱮ ᱟᱣᱨᱤ?
ᱦᱚᱸᱜ-ᱚ, ᱦᱚᱸ ᱴᱩᱠ-ᱴᱟᱠ ᱜᱤᱲᱤ ᱠᱚ ᱪᱟᱹᱞᱩᱜ ᱠᱟᱱᱟ᱾ ᱟᱫᱚ ᱫᱟᱜ ᱵᱟᱹᱱᱩᱜ-ᱟ ᱥᱮ ᱟᱞᱮ ᱱᱚᱛᱮ ᱢᱟ ᱦᱟᱥᱟ ᱠᱚ ᱵᱟᱝ ᱞᱟᱹᱟᱦᱩᱫ ᱵᱟᱲᱟ ᱞᱮᱠᱷᱟᱱ ᱦᱟᱸᱜ ᱚᱠᱟᱨᱮ ᱟᱨ ᱜᱤᱰᱤ ᱦᱩᱭᱩᱜᱼᱟ᱾ ᱦᱩᱲᱩ ᱠᱚᱢᱟ ᱵᱟᱡᱟᱴ
ᱦᱳᱭ ᱦᱳᱭ ᱟᱞᱮ ᱱᱚᱛ ᱮᱸ ᱱᱚᱛᱮ ᱦᱚᱸ ᱚᱱᱠᱟᱜᱮ ᱫᱟᱜ ᱜᱮ ᱵᱟᱹᱱᱩᱜᱼᱟ, ᱢᱟᱱᱫᱮᱨ ᱦᱤᱞᱚᱜ ᱫᱟᱜ ᱠᱟᱫᱟ ᱛᱮᱦᱧ ᱫᱚᱢᱮ ᱥᱤᱛᱩᱝ ᱫᱟᱭ ᱟᱨ ᱟᱸ ᱥᱤᱛᱩᱝ ᱜᱮ ᱡᱟᱹᱥᱛᱤ ᱫᱚ ᱚᱱᱟᱛᱮ ᱛᱚᱞᱟ ᱠᱚᱫᱚ ᱞᱟᱦᱟᱛᱮ ᱢᱤᱫ ᱵᱟᱨᱠᱚ ᱤᱫᱤ ᱵᱟᱲᱟ ᱠᱟᱫᱟ ᱚᱱᱟᱜᱮ ᱟᱨ ᱚᱱᱟ ᱠᱚ ᱢᱤᱫ ᱵᱟᱨᱭᱟ ᱚᱱᱟ ᱴᱷᱤᱠ-ᱴᱷᱟᱠ ᱦᱚᱸ ᱵᱟᱝ ᱚᱢᱚᱱ ᱠᱟᱱᱟ ᱥᱤᱛᱩᱝ ᱦᱚᱛᱮᱡ ᱛᱮ ᱦᱮᱸᱜ-ᱮ ᱛᱚ ᱦᱚᱞᱟᱭ ᱢᱟᱫᱷᱮᱨᱮ ᱫᱟᱜ ᱠᱮᱫ ᱛᱮ ᱴᱷᱤᱠ-ᱴᱷᱟᱠ ᱚᱱᱟ ᱠᱚᱦᱚᱸ ᱧᱮᱞᱚᱜ ᱠᱟᱱᱟ ᱵᱟᱠᱷᱟᱱ ᱫᱚ ᱮᱠᱟᱞ ᱜᱮ ᱵᱟᱝ᱾ ᱦᱩᱸ,
ᱟᱞᱮ ᱠᱚᱦᱚᱸ ᱫᱚ ᱦᱚᱸᱜᱼᱚᱭ ᱫᱟᱜ ᱵᱟᱲᱟ ᱞᱮᱠᱷᱟᱱ ᱦᱚᱸ ᱮᱛᱚᱵᱚᱜ-ᱟ ᱮᱛᱚᱵᱚᱜᱼᱟ ᱦᱳᱭᱛᱚ᱾ ᱚᱸ, ᱫᱟᱜ ᱡᱟᱹᱲᱤ ᱠᱚᱜᱮ ᱪᱮᱫᱼᱮ ᱪᱤᱠᱟᱹᱭᱮᱫ ᱵᱚᱱᱟ ᱚᱱᱟ ᱜᱮᱛᱚ ᱠᱟᱛᱷᱟ ᱢᱟ᱾
ᱦᱳᱭ ᱦᱳᱭ ᱦᱳᱭ, ᱦᱩᱸ᱾ ᱵᱟᱭ ᱫᱟᱜ ᱫᱟᱲᱮ ᱞᱮᱠᱷᱟᱡ ᱫᱚ ᱦᱟᱸᱜ ᱩᱱᱠᱩ ᱠᱚᱦᱚᱸ ᱵᱟᱝ ᱞᱟᱦᱟᱜ ᱠᱟᱱᱟ, ᱥᱮ ᱟᱨ ᱱᱮᱥ ᱢᱟᱛᱚ ᱦᱟᱸᱜ ᱠᱚ ᱢᱮᱱᱮᱫ ᱫᱟᱜ ᱡᱟᱹᱲᱤ ᱢᱟᱛᱚ ᱦᱟᱜ ᱚᱱᱠᱟ ᱰᱷᱮᱨ ᱧᱚᱜ ᱦᱟᱸᱜ ᱵᱟᱝ ᱮ ᱫᱟᱜ ᱡᱟᱹᱲᱤᱭᱟ ᱢᱟᱱᱮ ᱚᱝᱠᱟ ᱦᱟᱸᱜ ᱫᱟᱜ ᱡᱟᱹᱲᱤ ᱠᱚᱢ ᱜᱮ ᱦᱟᱸᱜ ᱱᱮᱥ ᱫᱚ ᱢᱮᱱᱟᱜᱼᱟ᱾ ᱟᱫᱚ ᱫᱮᱠᱷᱟ ᱡᱟᱜᱽ ᱪᱮᱠᱟᱜ ᱠᱟᱱᱟ ᱦᱟᱸᱜ ᱚᱠᱛᱚ ᱜᱮ ᱦᱟᱸᱜ-ᱮ ᱞᱟᱹᱭ ᱟᱵᱚᱱᱟ᱾ ᱟᱪᱪᱷᱟ᱾
ᱦᱮᱸ᱾ ᱚᱱᱟ ᱦᱚᱸ ᱠᱟᱛᱷᱟ ᱜᱮ ᱚᱠᱛᱚ ᱜᱮ ᱱᱟᱦᱟᱜ-ᱮ ᱞᱟᱹᱭ ᱟᱵᱚᱱᱟ᱾
ᱜᱚᱝᱠᱮ ᱪᱟᱥ ᱠᱚᱫᱚ ᱚᱱᱛᱮ ᱟᱯᱮ ᱦᱩᱲᱩ ᱵᱮᱜᱚᱨ ᱟᱨ ᱮᱴᱟᱜ ᱟᱜ ᱪᱮᱫ ᱠᱚᱯᱮ ᱪᱟᱥ ᱜᱮᱭᱟ?
ᱦᱩᱲᱩ ᱵᱮᱜᱚᱨ ᱫᱚ ᱟᱫᱚ ᱪᱮᱫ ᱦᱚᱸ ᱵᱟᱞᱮ ᱪᱟᱥ ᱜᱮᱭᱟ ᱟᱞᱮ ᱫᱚ ᱥᱮᱨᱢᱟ ᱫᱟᱜ ᱛᱮᱜᱮᱞᱮ ᱪᱟᱥ ᱜᱮᱭᱟ, ᱢᱤᱫ ᱫᱷᱟᱣ ᱜᱮ ᱚᱱᱟ ᱦᱩᱲᱩ ᱛᱮᱫ᱾ ᱟᱨ ᱚᱝᱠᱟ ᱥᱮᱞᱚ ᱠᱚᱦᱚᱸ ᱵᱟᱹᱱᱩᱜᱼᱟ᱾ ᱦᱮᱸ ᱚᱱᱟ ᱠᱷᱟᱹᱛᱤᱨ ᱢᱤᱫ ᱥᱮᱨᱢᱟ ᱜᱮ ᱥᱮᱨᱢᱟ ᱢᱤᱫ ᱫᱷᱟᱹᱣᱛᱮᱫ᱾ ᱦᱩᱲᱩ ᱪᱷᱟᱲᱟ ᱪᱮᱫ ᱦᱚᱸ ᱵᱟᱞᱮ ᱪᱟᱥ ᱜᱮᱭᱟ ᱚᱝᱠᱟ ᱫᱚ ᱵᱮᱯᱟᱨ ᱵᱟᱠᱷᱨᱟ ᱫᱚ ᱟᱨ ᱮᱢᱱᱤ ᱱᱚᱝᱠᱟ ᱚᱲᱟᱜ ᱛᱩᱞᱩ ᱫᱚᱠᱚ ᱵᱟᱨᱭᱟ ᱠᱚ ᱨᱚᱦᱚᱭ ᱵᱟᱲᱟ ᱟᱠᱟᱱ ᱜᱮᱭᱟ ᱡᱮ ᱡᱟᱨ ᱟᱨ ᱪᱮᱫ᱾
ᱦᱩ ᱦᱩ ᱟᱞᱮ ᱦᱚᱸ ᱱᱚᱛᱮ ᱫᱚ ᱚᱱᱠᱟ ᱦᱩᱲᱩ ᱵᱮᱜᱚᱨ ᱮᱴᱟᱜ-ᱟᱜ ᱪᱟᱥ ᱠᱚᱫᱚ ᱵᱟᱝᱜᱮ ᱦᱩᱭᱩᱜᱼᱟ ᱢᱟᱱᱮ ᱫᱟᱜ ᱨᱮᱱᱟᱜ ᱟᱹᱰᱤ ᱚᱥᱩᱵᱤᱫᱷᱟ ᱚᱱᱠᱟ ᱥᱮᱞᱳ-ᱢᱮᱞᱳ ᱦᱚᱸ ᱵᱟᱹᱱᱩᱜᱼᱟ, ᱠᱩᱧ ᱠᱚᱦᱚᱸ ᱵᱟᱹᱱᱩᱜᱼᱟ᱾ ᱦᱮᱸ, ᱦᱮᱸ? ᱛᱟᱦᱮᱸ ᱦᱚᱪᱚᱣᱟᱱ ᱠᱚ ᱤᱫᱤ ᱠᱚᱣᱟᱹᱧ ᱦᱟᱸᱜ᱾ ᱟᱨ ᱱᱚᱜᱼᱚ ᱱᱚᱝᱠᱟ ᱢᱟᱱᱮ ᱪᱟᱥ ᱠᱚᱫᱚ ᱦᱟᱸᱜ ᱵᱟᱝ ᱦᱩᱭᱩᱜᱼᱟ, ᱟᱨ ᱮᱴᱟᱜ ᱥᱚᱵᱽᱡᱤ ᱠᱚᱫᱚ ᱵᱟᱝ ᱦᱩᱭᱩᱜᱼᱟ ᱫᱟᱜ ᱟᱹᱰᱤ ᱚᱥᱩᱵᱤᱫᱟ ᱟᱞᱮ ᱱᱚᱛᱮ ᱦᱚᱸ᱾ ᱢᱟᱱᱮ ᱯᱩᱠᱷᱨᱤ ᱠᱚᱦᱚᱸ ᱢᱤᱫ ᱵᱟᱨᱭᱟ ᱢᱮᱱᱟᱜᱼᱟ ᱢᱮᱱᱠᱷᱟᱱ ᱫᱟᱜ ᱵᱟᱝᱠᱚ ᱧᱟᱢ ᱞᱟᱹᱜᱤᱫᱚᱜᱼᱟ ᱦᱟᱹᱠᱩ ᱠᱚ ᱪᱟᱥ ᱠᱚᱣᱟ ᱥᱮ ᱚᱱᱟ ᱦᱚᱛᱮᱡ ᱛᱮ᱾ ᱦᱩᱸ᱾
ᱟᱪᱪᱷᱟ ᱟᱪᱪᱷᱟ᱾ ᱟᱫᱚ ᱚᱱᱟ ᱫᱚ ᱡᱮᱡᱟᱨᱟᱜ ᱚᱱᱟ‌ ᱯᱟ ᱤᱭᱟᱹ ᱜᱟᱱᱚᱜ-ᱟ ᱢᱟᱱᱮ ᱯᱟᱨᱥᱚᱱᱟᱞ ᱯᱨᱳᱯᱟᱨᱴᱤ ᱠᱟᱱᱟ ᱥᱮ᱾
ᱡᱮ ᱡᱮ ᱡᱟᱭᱜᱟ ᱠᱚ ᱚᱱᱠᱟ ᱵᱟᱠᱚ ᱮᱢᱚᱜ ᱜᱮᱭᱟ ᱡᱮ ᱱᱚᱣᱟ ᱫᱚ ᱡᱮ ᱯᱟᱭᱞᱚᱴ ᱠᱟᱱᱟ ᱡᱮ ᱥᱚᱨᱠᱟᱨᱮ ᱛᱟᱲᱟᱣ ᱠᱟᱣᱟᱫ ᱢᱮᱭᱟ ᱚᱝᱠᱟ ᱫᱚ ᱱᱟᱦᱟᱜ ᱵᱟᱝᱟ᱾ ᱦᱚᱨ ᱛᱟᱲᱟᱣᱟᱢ ᱠᱷᱟᱱ ᱫᱚ ᱡᱚᱢᱟ ᱫᱟᱲᱮᱭᱟᱜᱼᱟ ᱦᱮᱸᱥᱮ᱾
ᱦᱩᱸ ᱦᱩᱸ᱾ ᱚᱱᱟᱜᱮ᱾ ᱛᱟᱦᱞᱮ ᱟᱨ ᱚᱱᱟ ᱥᱚᱵᱽᱡᱤ ᱠᱚᱫᱚ ᱮᱴᱟᱜ ᱠᱚ ᱵᱟᱝᱯᱮ ᱨᱚᱦᱚᱭ ᱵᱟᱲᱟᱭ ᱜᱮᱭᱟ ᱢᱟᱱᱮ ᱮᱸᱜ ᱡᱟᱦᱟᱸᱱᱟᱜ ᱢᱟᱱᱮ ᱵᱤᱡᱽᱱᱮᱥ ᱮ ᱟᱠᱷᱨᱤᱧ ᱞᱮᱠᱟ?
ᱟᱹᱠᱷᱨᱤᱧ ᱞᱮᱠᱟ ᱫᱚ ᱵᱟᱝᱟ ᱚᱲᱟᱜ ᱢᱚᱛᱚ ᱜᱮ ᱡᱚᱢ ᱵᱟᱲᱟ ᱞᱟᱹᱜᱤᱫ,
ᱩᱸ᱾
ᱚᱝᱠᱟ ᱫᱚ ᱢᱟ ᱥᱩᱫᱷᱩ ᱢᱟᱱᱮ ᱮᱢ ᱜᱤᱲᱤ ᱞᱮᱠᱷᱟᱱ ᱢᱟ ᱟᱨ ᱵᱟᱝ ᱜᱟᱱᱚᱜᱼᱟ ᱚᱱᱟ ᱧᱮᱞ ᱵᱟᱲᱟ ᱦᱚᱸ ᱡᱚᱛᱚᱱ ᱵᱟᱲᱟ ᱦᱚᱸ ᱦᱩᱭᱩᱜ ᱟᱥᱮ᱾ ᱟᱫᱚ ᱚᱱᱟ ᱡᱚᱛᱚᱱ ᱞᱮᱠᱟ ᱞᱟᱹᱜᱤᱫ ᱯᱚᱨᱡᱟᱯᱛᱚᱱ ᱨᱮ ᱫᱟᱜ ᱵᱟᱭ ᱧᱟᱢᱚᱜ ᱜᱮᱭᱟ ᱦᱩᱸ ᱟᱫᱚ ᱡᱟ ᱦᱩᱭᱩᱜᱼᱟ ᱚᱱᱟ
ᱦᱳᱭ᱾
ᱟᱫᱚ ᱚᱱᱮ ᱡᱟ ᱦᱩᱭᱩᱜᱼᱟ ᱟᱨᱮᱡ ᱫᱟᱜ ᱛᱮᱜᱮ ᱫᱟᱜ ᱜᱷᱟᱰ ᱨᱮ ᱡᱟᱦᱟᱸᱜᱮ ᱟᱨᱮᱡ ᱵᱟᱲᱟᱜ ᱠᱟᱱᱟ ᱤᱱᱟᱹ ᱠᱷᱟᱱᱜᱮ
ᱤᱱᱟᱹ ᱠᱚᱛᱮ ᱜᱮ ᱡᱟ
ᱟᱞᱮ ᱱᱚᱣᱟ ᱠᱚᱨᱮ ᱦᱚᱸ ᱚᱱᱠᱟ ᱜᱮ ᱫᱟᱜ ᱫᱩᱞ ᱠᱟᱛᱮ ᱡᱟᱸᱦᱟ ᱛᱤᱱᱟᱹᱜ ᱮᱢ ᱨᱚᱦᱚᱭ ᱫᱟᱲᱮᱜ ᱚᱱᱠᱟ ᱜᱮ ᱫᱟᱜ ᱢᱟ ᱵᱟᱝ ᱠᱚ ᱧᱟᱢᱚᱜ ᱟᱨ ᱵᱟᱝ ᱠᱚ ᱮᱢ ᱞᱟᱹᱜᱤᱫ ᱫᱚᱜᱼᱟ ᱚᱱᱟ ᱦᱚᱛᱮᱡ ᱛᱮ ᱵᱮᱥᱤ ᱫᱚ ᱵᱟᱝ ᱠᱚ ᱨᱚᱦᱚᱭᱟ᱾ ᱱᱤᱡᱮ ᱡᱚᱢ ᱞᱮᱠᱟ ᱢᱟᱱᱮ ᱫᱩᱞ ᱵᱟᱧᱪᱟᱣ ᱠᱟᱛᱮᱜ ᱡᱟᱦᱟᱸ ᱛᱤᱱᱟᱹᱜ ᱦᱩᱭᱩᱜ ᱚᱱᱠᱟ ᱜᱮ ᱴᱩᱠ ᱴᱷᱟᱠ ᱠᱚ ᱨᱚᱦᱚᱭ ᱵᱟᱲᱟᱭ ᱛᱟᱦᱮᱸᱱᱟ᱾ ᱛᱷᱚᱲᱟ ᱛᱷᱚᱲᱟ ᱦᱩᱸ᱾
ᱟᱪᱪᱷᱟ ᱟᱪᱪᱷᱟ᱾
ᱛᱟᱦᱞᱮ ᱜᱚᱝᱠᱮ ᱦᱩᱹᱞ ᱢᱟᱦᱟ ᱚᱱᱛᱮ ᱦᱟᱸᱜ ᱟᱻ ᱢᱩᱴᱷᱟᱹᱱ ᱠᱚᱫᱚ ᱢᱟᱱᱮ ᱟᱵᱚ ᱨᱮᱱ ᱵᱤᱨ ᱵᱟᱱᱴᱟ ᱨᱮᱱ ᱢᱩᱴᱷᱟᱹᱱ ᱠᱚᱫᱚ ᱪᱮᱫ ᱞᱮᱠᱟ ᱠᱚ ᱥᱩᱨ ᱥᱩᱯᱩᱨ ᱠᱚᱨᱚ ᱵᱮᱱᱟᱣ ᱠᱟᱜ ᱠᱚᱣᱟ ᱥᱮ ᱵᱟᱝ ᱯᱮ ᱵᱮᱱᱟᱣ ᱠᱟᱜ ᱠᱚᱣᱟ?
ᱦᱚᱸ ᱵᱮᱱᱟᱣ ᱟᱠᱟᱫ ᱠᱚᱣᱟ ᱞᱤᱧ ᱧᱮᱞ ᱮᱫ ᱠᱚᱜᱮᱭᱟ ᱢᱩᱴᱷᱟᱹᱱ ᱠᱚᱫᱚ,
ᱟᱪᱪᱷᱟ ᱟᱪᱪᱷᱟ᱾
ᱟᱞᱮ ᱱᱚᱛᱮ ᱢᱟ ᱚᱱᱠᱟ ᱵᱟᱹᱱᱩᱜᱼᱟ ᱥᱮ ᱤᱱᱯᱷᱞᱩᱭᱮᱱᱥ ᱴᱟ,
ᱦᱩᱸ ᱦᱩᱸ ᱦᱩᱸ᱾
ᱟᱫᱚ ᱟᱹᱛᱩ ᱥᱩᱨ ᱠᱚᱨᱮ ᱜᱮ ᱢᱤᱼᱢᱤᱫ ᱫᱷᱟᱣ ᱧᱮᱞ ᱧᱮᱞ ᱠᱟᱫ ᱠᱚᱣᱟ ᱞᱤᱧ ᱵᱟᱨ ᱯᱮᱭᱟ ᱵᱟᱨᱭᱟ ᱯᱮᱭᱟ ᱪᱷᱚᱠ ᱠᱚᱨ ᱫᱚᱠᱚ ᱛᱮᱭᱟᱨ ᱠᱟᱫ ᱠᱚᱜᱮᱭᱟ᱾
ᱟᱪᱪᱷᱟ ᱟᱪᱪᱷᱟ ᱛᱟᱦᱞᱮ ᱛᱚ ᱟᱹᱰᱤ ᱱᱟᱯᱟᱭ ᱟᱨ ᱵᱷᱟᱜᱮ ᱠᱟᱱᱟ ᱟᱞᱮ ᱱᱚᱣᱟ ᱠᱚᱨᱮ ᱫᱚ ᱦᱟᱸᱜ ᱥᱩᱨ ᱥᱩᱯᱩᱨ ᱚᱱᱠᱟ ᱢᱩᱴᱷᱟᱹᱱ ᱠᱚᱫᱚ ᱵᱟᱹᱱᱩᱜ ᱜᱮᱭᱟ ᱱᱟᱥᱮ ᱱᱟᱜ ᱥᱟᱹᱜᱤᱧ ᱢᱟᱱᱮ ᱟᱹᱰᱤ ᱥᱟᱹᱜᱤᱧ ᱵᱟᱨᱚ ᱛᱮᱨᱚ ᱠᱤᱞᱳᱢᱤᱴᱟᱨ ᱪᱟᱞᱟᱜ ᱦᱩᱭᱩᱜᱼᱟ, ᱚᱱᱠᱟ ᱢᱳᱲ ᱠᱚᱨᱮ ᱦᱟᱸᱜ ᱠᱚ ᱵᱮᱱᱟᱣ ᱟᱠᱟᱫ ᱠᱚᱣᱟ ᱟᱨ ᱱᱚᱣᱟ ᱟᱞᱮ ᱥᱩᱨ ᱥᱩᱯᱩᱨ ᱠᱚᱨᱮ ᱫᱚ ᱦᱟᱸᱜᱼᱟ ᱵᱟᱹᱱᱩᱜ ᱢᱩᱴᱷᱟᱹᱱ ᱫᱚ, ᱦᱮᱸ ᱵᱚᱨᱚᱝ ᱦᱟᱸᱜ ᱱᱚᱛᱮ ᱟᱞ ᱥᱩᱨ ᱥᱩᱯᱩᱨ ᱨᱮᱫᱚ ᱦᱟᱸᱜ ᱜᱩᱨᱩ ᱜᱚᱝᱠᱮ ᱨᱮᱱ ᱢᱩᱴᱷᱟᱹᱱ ᱢᱮᱭ ᱠᱟ ᱫᱮᱭᱟ,
ᱦᱩᱸ᱾
ᱱᱚ ᱱᱚᱝᱠᱟ,
ᱦᱳᱭ ᱟᱫᱚ ᱡᱟᱸᱦᱟᱭ ᱟᱜ ᱜᱮ ᱛᱟᱦᱮᱸ ᱞᱮᱱ ᱠᱷᱟᱱ ᱦᱩᱭᱩᱜᱼᱟ, ᱦᱮᱸ ᱵᱟᱹᱭ ᱵᱟᱹᱭ ᱛᱮ ᱡᱷᱚᱛᱚᱢ ᱢᱟᱜ ᱜᱮ ᱡᱚᱛᱚ ᱦᱚᱲ ᱟᱜ ᱜᱮ ᱛᱮᱭᱟᱨ ᱤᱫᱤ ᱦᱩᱭᱩᱜᱼᱟ, ᱮᱸ ᱢᱤᱫ ᱫᱷᱟᱣ ᱨᱮ ᱢᱟ ᱟᱨ ᱡᱷᱚᱛᱚ ᱛᱮᱭᱟᱨ ᱵᱟᱭ ᱜᱟᱱᱚᱜᱼᱟ ᱟᱨ ᱚᱱᱠᱟ ᱢᱟᱱᱮ ᱪᱮᱫ ᱤᱧ ᱞᱟᱹᱭᱼᱟ ᱥᱚᱢᱵᱷᱚᱵ ᱦᱚᱸᱭ ᱵᱟᱝ ᱠᱟᱱᱟ,
ᱦᱳᱭ ᱮᱠᱟᱞ ᱮᱠᱟᱞ᱾ ᱟᱨ ᱚᱝᱠᱟ ᱜᱮ ᱦᱟᱸᱜ ᱟᱸ ᱛᱟᱦᱞᱮ ᱟᱯᱮ ᱱᱚᱛᱮ ᱡᱟᱸᱦᱟ ᱜᱩᱨᱩ ᱜᱚᱝᱠᱮᱭᱟᱜ ᱡᱟᱱᱟᱢ ᱢᱟᱦᱟ ᱠᱚᱫᱚ ᱪᱮᱫ ᱞᱮᱠᱟ ᱯᱮ ᱢᱟᱱᱟᱣ ᱜᱮᱭᱟ ᱮ ᱢᱮ ᱢᱟᱦᱟ ᱪᱟ ᱛᱟᱵ ᱮᱱ ᱛᱟᱵᱚ ᱱᱟ ᱢᱮ ᱯᱚᱨᱮ ᱜᱮ ᱡᱩᱱ ᱦᱟᱸᱜ ᱚᱱᱟ ᱚᱱᱛᱮ ᱯᱮ ᱢᱟᱱᱟᱣ ᱞᱮᱫᱟ ᱥᱮ ᱵᱟᱝ ᱛᱟᱦᱞᱮ?
ᱢᱮ ᱢᱟᱸᱦᱟ ᱟᱞᱮ ᱫᱚ ᱡᱟ ᱚᱱᱟ ᱠᱚᱞᱮᱡᱽ ᱠᱚᱨᱮ ᱜᱮᱞᱮ ᱢᱟᱱᱟᱣ ᱵᱟᱲᱟᱭ ᱜᱮᱭᱟ ᱦᱮᱸ,
ᱟᱫᱚ ᱱᱤᱭᱟᱹ ᱫᱷᱟᱣ ᱢᱟ ᱚᱱᱟ ᱫᱤᱱ ᱢᱟ ᱪᱮᱫ ᱠᱟ ᱚᱝᱠᱟ ᱯᱨᱚᱵᱽᱞᱮᱢ ᱱᱚᱠᱟ ᱮᱴᱠᱮᱴᱚᱸᱬᱮ ᱛᱟᱦᱮᱸ ᱞᱮᱱᱛᱮ ᱩᱱ ᱦᱤᱞᱚᱜ ᱢᱟ ᱢᱟᱱᱟᱣ ᱵᱟᱝ ᱜᱟᱱ ᱞᱮᱱᱟ,
ᱵᱟᱨ ᱥᱤᱧ ᱯᱚ ᱨᱮ ᱚᱱᱟ ᱦᱚᱸᱞᱮ ᱢᱟᱱᱟᱣ ᱞᱮᱫᱟ᱾
ᱦᱩᱸ ᱛᱟᱦᱞᱮ ᱱᱚᱸᱰᱮ ᱫᱚ ᱦᱟᱸᱜ ᱢᱟᱱᱮ ᱥᱩᱨ ᱧᱚᱜ ᱜᱮᱭᱟ ᱵᱤᱥᱤ ᱫᱚ ᱵᱟᱝ ᱥᱟᱹᱜᱤᱧ ᱟ᱾ ᱚᱱᱟ ᱟᱹᱛᱩ ᱨᱮ ᱦᱟᱸᱜ ᱢᱩᱴᱷᱟᱹᱱ ᱠᱚ ᱵᱮᱱᱟᱣ ᱠᱟᱫᱮᱭᱟ ᱦᱟᱸᱜ ᱦᱩᱭ ᱱᱟ ᱯᱮ ᱯᱩᱱ ᱥᱮᱨᱢᱟ ᱜᱟᱱ ᱛᱚ ᱚᱱᱟ ᱡᱟᱭᱜᱟ ᱨᱮᱫᱚ ᱦᱟᱸᱜ ᱡᱮ ᱢᱮᱫᱫᱷᱟᱣ ᱯᱨᱚᱛᱤ ᱵᱚᱪᱷᱚᱨ ᱜᱮ ᱦᱟᱸᱜ ᱵᱷᱟᱜᱮ ᱨᱟᱹᱥᱠᱟᱹ ᱥᱟᱞᱟᱜ ᱜᱮ ᱦᱟᱸᱜ ᱢᱟᱱᱟᱣ ᱦᱩᱭᱩᱜ ᱠᱟᱱᱟ᱾ ᱟᱫᱚ ᱱᱮᱛᱟᱨ ᱫᱚ ᱦᱟᱸᱜ ᱚᱱᱠᱟ᱾ ᱰᱷᱮᱨ ᱢᱟᱱᱮ ᱫᱚᱞ ᱠᱚᱦᱚᱸ ᱮᱱᱮᱡ ᱥᱤᱨᱤᱧ ᱠᱚᱫᱚ ᱵᱟᱝ ᱦᱳᱭ ᱵᱟᱲᱟᱜ ᱠᱟᱱᱟ᱾ ᱞᱟᱦᱟ ᱛᱮᱫᱚ ᱦᱟᱸᱜ ᱟᱹᱰᱤ ᱡᱟᱹᱥᱛᱤ ᱚᱱᱠᱟ ᱯᱨᱳᱜᱨᱟᱢ ᱠᱚ ᱛᱟᱦᱮᱱ ᱠᱟᱱ ᱛᱟᱦᱮᱱᱟ ᱟᱨ ᱵᱷᱟᱜᱮ ᱦᱚᱲ ᱠᱚ ᱡᱟᱣᱨᱟ ᱵᱟᱲᱟᱜ ᱠᱟᱱ ᱛᱟᱦᱮᱱᱟ ᱟᱫᱚ ᱱᱮᱛᱟᱨ ᱫᱚ ᱦᱟᱸᱜ ᱟᱹᱥ ᱛᱮ ᱟᱹᱥ ᱛᱮ ᱚᱱᱟ ᱦᱚᱸ ᱠᱚᱢ ᱪᱟᱞᱟᱜ ᱠᱟᱱᱟ ᱢᱮᱱ ᱠᱷᱟᱱ ᱢᱟᱱᱟ ᱫᱚ ᱦᱟᱸᱜ ᱠᱚ ᱢᱟᱱᱟᱣ ᱜᱮᱭᱟ ᱯᱨᱚᱛᱤ ᱯᱟᱸᱪᱮ ᱢᱮ ᱢᱟᱱᱟᱣ ᱤᱫᱤᱭᱮᱫ ᱜᱮᱭᱟ ᱠᱚ ᱠᱚ ᱦᱟᱸᱜ ᱟᱨ ᱡᱟᱣᱨᱟᱜ ᱠᱟᱱ ᱜᱮᱭᱟ ᱠᱚ ᱢᱤᱫ ᱵᱟᱨ ᱭᱟ ᱟᱨ ᱢᱟᱱᱮ ᱵᱮᱥᱤ ᱵᱟᱝ ᱨᱮᱦᱚᱸ ᱦᱚᱲ ᱼᱚᱜ ᱜᱮᱭᱟ ᱠᱚ ᱟᱨᱠᱤ ᱱᱚᱜᱼᱚ ᱱᱚᱝᱠᱟ᱾
ᱟᱪᱪᱷᱟ ᱟᱪᱪᱷᱟ
ᱦᱳᱭ ᱚᱱᱟᱜᱮ ᱯᱟᱹᱦᱤᱞᱟᱜ ᱟᱵᱚ ᱱᱚᱣᱟ ᱞᱟᱠᱪᱟᱨ ᱠᱚᱢᱟ ᱟᱹᱨᱤᱪᱟᱹᱞᱤ ᱠᱚᱢᱟ ᱟᱫ ᱪᱟᱵᱟᱜ ᱠᱟᱱ ᱵᱟᱹᱭ ᱵᱟᱹᱭᱛᱮ ᱯᱟᱹᱦᱤᱞ ᱪᱮᱫ ᱞᱮᱠᱟ ᱞᱮᱠᱟ ᱡᱟᱦᱟᱱᱟᱜ ᱟᱵᱚ ᱱᱚᱣᱟ ᱢᱟᱜ ᱢᱚᱬᱮ ᱦᱩᱭᱩᱜ ᱵᱟᱦᱟ ᱦᱩᱭᱩᱜ ᱥᱚᱦᱨᱟᱭ ᱦᱩᱭᱩᱜ ᱱᱚᱣᱟ ᱠᱚ ᱠᱚᱨᱮ ᱡᱮᱨᱚᱠᱚᱢ ᱡᱮ ᱨᱟᱹᱥᱠᱟᱹ ᱵᱩᱡᱷᱟᱹᱜ ᱛᱟᱦᱮᱱᱟ ᱛᱮᱦᱮᱧ ᱜᱟᱯᱟ ᱚᱱᱟ ᱨᱟᱹᱥᱠᱟᱹ ᱢᱟ ᱵᱟᱹᱱᱩᱜ ᱟᱱᱟ᱾
ᱵᱟᱹᱱᱩᱜᱼᱟ᱾ ᱵᱟᱹᱱᱩᱜᱼᱟ᱾ ᱟᱪᱪᱷᱟ ᱜᱚᱝᱠᱮ ᱟᱯᱮ ᱚᱱᱟ ᱵᱟᱦᱟ ᱠᱚᱨᱮ ᱢᱟᱱᱮ ᱱᱮᱛᱟᱨ ᱰᱤᱡᱮ ᱠᱚ ᱩᱱ ᱠᱚ ᱵᱟᱲᱟᱭ ᱥᱮ ᱵᱟᱝ ᱟᱹᱰᱤ ᱵᱚᱠᱥ ᱠᱚ
ᱵᱟᱹᱱᱩᱜᱼᱟ, ᱵᱟᱦᱟ ᱨᱮ ᱫᱚ
ᱚ ᱛᱟᱦᱚᱞᱮ ᱫᱚ ᱟᱯᱮ ᱥᱮᱫ ᱫᱚ ᱱᱟᱯᱟᱭ ᱜᱮ ᱮᱠᱷᱚᱱ ᱦᱚᱸ ᱵᱷᱟᱜᱮ ᱡᱟᱦᱟᱸ ᱞᱟᱠᱪᱟᱨ ᱧᱚᱜ ᱨᱮᱜᱮ ᱢᱮᱱᱟᱜ ᱟᱞᱮ ᱱᱚᱛᱮ ᱢᱟ ᱵᱟᱨ ᱥᱮᱨᱢᱟᱜᱟᱱ ᱦᱩᱭᱱᱟ ᱟᱹᱛᱩ ᱨᱮᱜᱮ ᱦᱟᱸᱜ- ᱟᱞᱮ ᱫᱚ ᱵᱟᱦᱟ ᱨᱮ ᱫᱚ ᱦᱟᱸᱜ ᱡᱮ ᱦᱤᱞᱳᱜ ᱵᱚᱱ ᱟᱨᱮᱡᱚᱜ ᱠᱟᱱᱟ ᱛᱚ ᱮᱱᱦᱤᱞᱳᱜ ᱫᱚ ᱦᱟᱸᱜ ᱱᱚᱛᱮ ᱫᱚ ᱦᱟᱸᱜ ᱟᱹᱛᱩ ᱨᱮᱜᱮ ᱢᱟᱭᱤᱠ ᱠᱚ ᱵᱚᱠᱥ ᱠᱚ ᱦᱩᱭ ᱠᱟᱱᱟ ᱛᱚ ᱟᱫᱚᱮ ᱩᱰᱜᱚᱜᱫᱟ ᱦᱟᱸ ᱟᱨ ᱚᱱᱟ ᱨᱮᱜᱮ ᱦᱟᱸᱜ ᱠᱩᱪᱩᱨ ᱟᱛᱮᱫ ᱞᱮ ᱫᱚ ᱠᱟᱛᱮᱮᱫ ᱞᱮ ᱨᱟᱹᱥᱠᱟᱹᱜᱼᱟ᱾ ᱟᱨᱞᱮ ᱟᱨᱮᱡᱚᱜ ᱠᱟᱱᱟ ᱱᱚᱜᱼᱚ ᱱᱚᱝᱠᱟ ᱮᱱᱮᱡ ᱥᱮᱨᱮᱧ ᱢᱟᱛᱚ ᱦᱟᱸᱜ ᱚᱱᱠᱟ ᱦᱩᱰᱤᱧᱚᱜ ᱜᱮᱛᱟᱞᱮᱭᱟ ᱟᱹᱛᱚ ᱡᱚᱛᱚ ᱦᱚᱲ ᱵᱟᱝᱠᱚ ᱥᱩᱨ ᱞᱟᱹᱜᱤᱫᱚᱜ ᱠᱷᱟᱱ ᱫᱚ ᱥᱮᱨᱮᱧ ᱠᱚᱦᱚᱸ ᱪᱚᱭᱮᱥ ᱥᱮ ᱛᱚᱵᱮ ᱥᱮᱢ ᱮᱱᱮᱡ ᱨᱥᱠᱟᱹᱭᱟ ᱟᱵᱚᱣᱟᱜ ᱮᱱᱮᱡ ᱥᱮᱨᱮᱧ ᱫᱚ ᱟᱨ ᱚᱱᱟ ᱦᱚᱛᱮᱫ ᱛᱮ ᱫᱚ ᱦᱟᱸᱜ ᱵᱟᱦᱟ ᱡᱮᱫᱤᱱ ᱟᱵᱚ ᱮᱱᱮᱡ ᱢᱟᱱᱮ ᱵᱟᱦᱟ ᱠᱤ ᱫᱟᱜ ᱫᱩᱞ ᱮᱱᱦᱤᱞᱚᱜ ᱫᱚ ᱦᱟᱸᱜ ᱟᱞᱮᱫ ᱫᱚ ᱰᱤᱡᱮ ᱰᱩᱝ ᱠᱟᱛᱮᱫ ᱦᱟᱸᱜ ᱞᱮ ᱯᱟᱞᱚᱱ ᱮᱫᱟ ᱱᱚᱜᱼᱚ ᱱᱚᱝᱠᱟ᱾
ᱵᱟᱦᱟ ᱫᱟᱜ ᱠᱚᱫᱚ ᱱᱚᱝᱠᱟ ᱜᱮ ᱚᱠᱚᱭ ᱡᱮ ᱜᱟᱱᱚᱜ ᱦᱚᱲ ᱜᱚᱴᱟ ᱟᱹᱛᱩ - ᱟᱹᱛᱩ ᱨᱮ ᱵᱟᱞᱮ ᱫᱟᱬᱟᱱᱟ ᱾ ᱦᱮᱸ ᱠᱷᱚᱵᱚᱨ ᱦᱟᱛᱟᱣ ᱢᱟᱺᱡᱷᱤ ᱦᱟᱲᱟᱢ ᱡᱟᱸᱜᱟ ᱠᱚ ᱟᱹᱨᱩᱯ ᱠᱮᱫᱮᱭᱟ ᱥᱮ ᱵᱟᱝ ᱼ ᱟ ᱟᱹᱨᱩᱵ ᱠᱮᱫᱮ
ᱦᱩᱸ ᱦᱩᱸ
ᱚᱱᱮ ᱡᱮ ᱚᱱᱟ ᱯᱟᱛᱞᱮᱜᱚᱛᱚ ᱚᱱᱟ ᱫᱚ ᱟᱨ ᱪᱮᱫ ᱠᱚᱛᱮ ᱦᱚᱸᱞᱮ ᱮᱱᱮᱡ ᱜᱮᱭᱟ ᱢᱟᱡᱷᱮ ᱢᱟᱡᱷᱮ ᱚᱱᱠᱟ ᱴᱟᱢᱟᱠ ᱛᱩᱢᱫᱟᱹᱜ ᱢᱟ ᱥᱟ ᱦᱚᱸ ᱛᱟᱦᱮᱱᱟ
ᱚᱱᱟ ᱠᱚᱜᱮᱞᱮ ᱨᱩᱭᱟ ᱟᱨᱞᱮ ᱮᱱᱮᱡᱟ᱾
ᱟᱪᱪᱷᱟ ᱪᱪᱪᱷᱟ ᱦᱩᱸᱻ ᱦᱩᱸ ᱡᱟᱭᱦᱳᱠ ᱟᱯᱮ ᱚᱱᱛᱮ ᱦᱟᱸᱜ ᱯᱮ ᱮᱱᱮᱡ ᱥᱮᱨᱮᱧᱟ᱾ ᱦᱚᱭᱛᱳ ᱛᱷᱚᱲᱟ ᱜᱟᱱ ᱯᱮ ᱵᱟᱧᱪᱟᱣ ᱫᱚᱦᱚ ᱤᱫᱤᱭᱮᱫ ᱛᱟᱵᱚᱱ ᱜᱮᱭᱟ᱾ ᱟᱞᱮ ᱢᱟᱛᱚ ᱦᱟᱸᱜ ᱱᱚᱝᱠᱟ ᱡᱩᱣᱟᱹᱱ ᱠᱚᱢᱟ ᱦᱟᱸᱜ ᱟᱫᱚᱢ ᱠᱚᱢᱟ ᱯᱟᱹᱣᱨᱟᱹ ᱧᱩ ᱠᱟᱛᱮᱜ ᱠᱚ ᱵᱩᱞᱩᱜᱼᱟ᱾ ᱨᱩ ᱠᱚᱦᱚᱸ ᱵᱟᱝᱠᱚ ᱥᱮᱬᱟᱭᱮᱫᱟ᱾ ᱮᱱᱠᱟᱱ ᱠᱚᱲ ᱦᱚᱸ ᱦᱟᱸᱜ ᱢᱟᱱᱮ ᱯᱟᱲᱦᱟᱣ ᱠᱚ ᱦᱟᱸᱜ ᱚᱱᱟ ᱵᱟᱭᱨᱮ ᱠᱚᱨᱮ ᱠᱟᱛᱮ ᱛᱟᱦᱮᱸ ᱵᱟᱲᱟ ᱦᱩᱭᱩᱜ ᱠᱟᱱ ᱛᱟᱦᱮᱸᱱᱟ ᱩᱱᱟᱹᱜ ᱵᱟᱢ ᱥᱩᱨ ᱞᱮᱱᱠᱷᱟᱱ ᱪᱤᱠᱟᱹᱛᱮᱢ ᱥᱮᱬᱟᱭᱟ᱾ ᱛᱤᱱᱟᱹᱜ ᱮᱢ ᱥᱩᱨᱩᱜᱼᱟ, ᱤᱱᱟᱹᱜ ᱜᱮᱢ ᱥᱮᱬᱟᱭᱟ, ᱢᱮᱱᱠᱷᱟᱱ ᱥᱩᱨ ᱛᱚ ᱞᱟᱜᱟᱜᱼᱟ ᱛᱚ ᱵᱟᱭᱨᱮ ᱠᱚᱨᱮᱢ ᱛᱟᱦᱮᱱ ᱠᱷᱟᱱ ᱫᱚ ᱪᱤᱠᱟᱹᱛᱮ ᱚᱱᱟ ᱡᱟᱭᱜᱟ ᱨᱮᱢ ᱥᱩᱨᱩᱜᱼᱟ ᱮᱱᱮᱡ ᱥᱮᱨᱮᱧ ᱨᱮ ᱛᱚ ᱱᱚᱜᱼᱚ ᱱᱚᱝᱠᱟ ᱠᱟᱛᱮᱫ ᱥᱮᱬᱟ ᱵᱟᱝ ᱦᱩᱭᱩᱜ ᱠᱟᱱᱟ᱾ ᱥᱮᱬᱟ ᱵᱟᱝ ᱛᱟᱦᱮᱱ ᱠᱷᱟᱱ ᱫᱚ ᱦᱟᱸᱜ ᱯᱚᱨᱮ ᱨᱮᱱ ᱯᱨᱚᱡᱚᱱᱢᱚ ᱫᱚ ᱦᱟᱸᱜ ᱟᱫᱚ ᱚᱱᱟ ᱠᱷᱚᱡ ᱫᱚ ᱦᱟᱸᱜ ᱠᱚ ᱥᱟᱦᱟ ᱪᱟᱞᱟᱜᱼᱟ ᱛᱚ ᱱᱚᱜᱼᱚ ᱱᱚᱝᱠᱟ ᱠᱟᱛᱮᱜ ᱜᱮ ᱦᱟᱸᱜ ᱟᱵᱚᱣᱟᱜ ᱮᱱᱮᱡ ᱥᱮᱨᱮᱧ ᱫᱚ ᱵᱟᱹᱭ ᱵᱟᱹᱭᱛᱮ᱾ ᱢᱟᱱᱮ ᱟᱫ ᱪᱟᱵᱟᱜ ᱛᱟᱵᱚᱱᱟ ᱦᱟᱸᱜ᱾
ᱦᱳᱭ ᱛᱚᱵᱮ ᱜᱮ ᱜᱚᱢᱠᱮ ᱤᱱᱠᱟᱹᱜᱮ ᱚᱠᱛᱚ ᱠᱚ ᱦᱩᱭᱱᱟ᱾
ᱦᱳᱭ ᱟᱞᱟᱝᱟᱜ ᱚᱠᱛᱚ ᱠᱚᱦᱚᱸ ᱦᱩᱭᱮᱱ ᱛᱟᱞᱟᱝᱼᱟ ᱦᱮᱸ ᱢᱟ ᱛᱟᱦᱚᱞᱮ ᱟᱹᱰᱤ ᱟᱭᱢᱟ ᱥᱟᱨᱦᱟᱣ ᱚᱠᱛᱚ ᱮᱢ ᱞᱟᱹᱜᱤᱫ᱾ ᱱᱚᱝᱠᱟᱜ ᱜᱮ ᱟᱨᱦᱚ ᱦᱟᱸᱜ ᱡᱩᱫᱤ ᱴᱟᱭᱤᱢ ᱞᱟᱝ ᱧᱟᱢ ᱠᱷᱟᱱ ᱥᱮ ᱚᱠᱛᱚ ᱞᱟᱝ ᱠᱷᱟᱱ ᱞᱟᱝ ᱨᱚᱯᱚᱲᱟ ᱢᱟ ᱥᱟᱨᱦᱟᱣ ᱜᱮ᱾
ᱦᱚᱸᱻᱦᱚᱸ ᱻᱦᱚᱸ ᱦᱳᱭ ᱼ ᱦᱳᱭ ᱦᱚᱸ ᱥᱟᱨᱦᱟᱣᱜᱮ ᱼ ᱥᱟᱨᱦᱟᱣᱜᱮ᱾
ᱦᱩᱸ